ᱡᱚᱦᱟᱨ ᱜᱮ᱾
ᱦᱮᱸ ᱢᱟ ᱡᱚᱦᱟᱨ ᱜᱮ ᱜᱚᱝᱠᱮ ᱱᱟᱯᱟᱭ ᱜᱮ?
ᱮᱠᱫᱚᱢ ᱱᱟᱯᱟᱭ ᱜᱮ᱾ ᱫᱚᱢᱮ ᱞᱚᱞᱚᱜᱮ ᱵᱩᱡᱷᱟᱹᱜ ᱠᱟᱱᱟ ᱟᱨᱠᱤ ᱱᱟᱯᱟᱭ ᱫᱚ ᱚᱝᱠᱟ ᱱᱟᱯᱟᱭ ᱟᱨᱠᱤ
ᱟᱪᱪᱷᱟ ᱟᱪᱪᱷᱟ ᱛᱚᱵᱮ ᱚᱲᱟᱜ ᱠᱚᱨᱮ ᱪᱮᱫ ᱠᱚ ᱪᱮᱠᱟ ᱵᱟᱲᱟᱭ ᱦᱩᱭᱩᱜ ᱠᱟᱱᱟ
ᱟᱞᱤᱧ ᱫᱚ ᱠᱟᱹᱴᱤᱡ ᱚᱱᱟ ᱜᱟᱹᱰᱤ ᱠᱚ ᱦᱮᱱᱟᱜᱼᱟ ᱛᱚ ᱜᱟᱹᱰᱤ ᱠᱚᱞᱤᱧ ᱞᱟᱜᱟᱭ ᱜᱮᱭᱟ ᱱᱚᱜᱼᱚᱭ ᱱᱤᱛ ᱜᱮᱞᱤᱧ ᱦᱮᱡ ᱮᱱᱟ ᱟᱨᱠᱤ
ᱟᱪᱪᱷᱟ ᱟᱪᱪᱷᱟ ᱪᱮᱫ ᱜᱟᱹᱰᱤ ᱵᱮᱱ ᱞᱟᱜᱟᱭᱟ
ᱱᱚ ᱚᱱᱠᱟ ᱴᱳᱴᱳ ᱜᱟᱹᱰᱤ ᱜᱮ ᱦᱮᱱᱟᱜᱼᱟ ᱟᱨᱠᱤ
ᱴᱳᱴᱳ ᱜᱟᱹᱰᱤ ᱟᱪᱪᱷᱟ ᱟᱪᱪᱷᱟ ᱟᱪᱪᱷᱟ ᱫᱤᱱᱨᱮ ᱛᱤᱱᱟᱹᱜ ᱜᱟᱱ ᱯᱮᱥᱮᱧᱡᱟᱨ ᱠᱚᱵᱮᱱ ᱧᱟᱢ ᱠᱚᱣᱟ
ᱯᱮᱥᱮᱧᱡᱟᱨ ᱫᱚ ᱵᱟᱝ ᱠᱟᱱᱟ ᱚᱱᱟ ᱫᱚ ᱚᱱᱮ ᱜᱤᱴᱤ ᱠᱚ ᱤᱴᱟᱹ ᱠᱚ ᱵᱟᱞᱤ ᱠᱚ ᱜᱮᱢᱮᱨᱟᱜ ᱟᱨᱠᱤ
ᱟᱪᱪᱷᱟ ᱟᱪᱪᱷᱟ ᱟᱪᱪᱷᱟ ᱛᱟᱨᱯᱚᱨ ᱫᱤᱱ ᱨᱮ ᱛᱤᱱᱟᱹᱜ ᱜᱟᱱ ᱛᱤᱱᱟᱹᱜ ᱫᱷᱚᱢ ᱜᱟᱱ ᱵᱮᱱ ᱚᱯᱰᱟᱣᱩᱱᱟ ᱢᱚ
ᱦᱩᱸ
ᱢᱚᱴᱟᱢᱩᱴᱤ ᱦᱮᱸ ᱢᱤᱫᱴᱤᱱ ᱜᱚᱲ ᱠᱩᱲᱤᱥᱚ ᱥᱟᱛᱥᱚ ᱟᱴᱥᱚ ᱤᱱᱠᱟᱹ
ᱟᱪᱪᱷᱟ ᱟᱪᱪᱷᱟ ᱟᱯᱮ ᱫᱚ ᱚᱲᱟᱜ ᱠᱚᱨᱮ ᱵᱮᱥ ᱵᱟᱲᱟ ᱜᱮ ᱢᱮᱱᱟᱜ ᱠᱚᱣᱟ ᱡᱚᱛᱚᱜᱮ
ᱦᱩᱸ ᱟᱞᱮ ᱠᱚ ᱵᱮᱥ ᱵᱟᱲᱟ ᱜᱮᱭᱟᱞᱮ ᱟᱯᱮ ᱠᱚ
ᱟᱞᱮ ᱦᱚᱸ ᱵᱮᱥ ᱵᱟᱲᱟ ᱜᱮ ᱢᱮᱱᱟᱜ ᱞᱮᱭᱟ
ᱟᱨ ᱛᱚᱵᱮ ᱮᱨ ᱟᱯᱷᱚᱨ ᱠᱚᱫᱚ ᱦᱩᱭ ᱵᱟᱲᱟᱭᱮᱱᱟ ᱥᱮ ᱟᱹᱣᱨᱤ
ᱟᱞᱮ ᱫᱚᱞᱮ ᱠᱟᱹᱴᱤᱡ ᱞᱮ ᱵᱤᱞᱚᱢ ᱵᱤᱞᱚᱢ ᱧᱚᱜ ᱜᱮᱭᱟ ᱴᱷᱤᱠ ᱜᱮᱭᱟ
ᱟᱪᱪᱷᱟ ᱟᱪᱪᱷᱟ ᱟᱞᱮ ᱥᱮᱫ ᱫᱚ ᱱᱚᱛᱮ ᱫᱚ ᱮᱠᱫᱚᱢ ᱡᱳᱨᱥᱳᱨ ᱪᱟᱞᱟᱜ ᱠᱟᱱᱟ ᱮᱨ ᱟᱯᱷᱚᱨ ᱠᱚᱫᱚ
ᱟᱞᱮ ᱫᱚ ᱠᱟᱹᱴᱤᱡ ᱞᱮ ᱵᱤᱞᱚᱢ ᱧᱚᱜ ᱜᱮᱭᱟ ᱟᱨᱠᱤ ᱟᱞᱮ ᱫᱚ ᱚᱱᱮ ᱥᱟᱣᱚᱱ ᱵᱚᱸᱜᱟ ᱢᱩᱪᱟᱹᱫ ᱥᱮᱥ ᱚᱱᱮ ᱚᱝᱠᱟ ᱞᱮ ᱛᱚᱞᱟ ᱜᱟᱹᱪᱷᱤᱞ ᱞᱮ ᱦᱟᱨᱟᱭᱟ ᱯᱳᱭᱞᱟᱹ ᱟᱫᱚ ᱚᱱᱟ ᱛᱟᱭᱱᱚᱢ ᱟᱫᱚᱞᱮ ᱨᱚᱦᱚᱭ ᱩᱪᱟᱹᱲᱟ ᱟᱞᱮ ᱥᱮᱫ ᱫᱚ ᱱᱤᱝᱠᱟᱹ ᱞᱮ ᱢᱟᱱᱮ ᱞᱮ ᱪᱟᱥ ᱟᱵᱟᱫᱟ ᱟᱨᱠᱤ
ᱟᱪᱪᱷᱟ ᱟᱪᱪᱷᱟ ᱦᱮᱸ ᱟᱞᱮ ᱥᱮᱱ ᱦᱚᱸ ᱱᱟᱦᱟᱜ ᱮᱨ ᱟᱯᱷᱚᱨ ᱢᱟ ᱦᱩᱭ ᱟᱠᱟᱱ ᱜᱮᱭᱟ ᱟᱫᱚ ᱱᱤᱛᱚᱜ ᱫᱚ ᱫᱟᱜ ᱦᱚᱸ ᱡᱤᱨᱟᱹᱣ ᱦᱟᱛᱟᱲ ᱠᱟᱫᱟ ᱥᱤᱛᱩᱝ ᱮ ᱠᱟᱱᱟ
ᱟᱫᱚ ᱥᱮᱨᱢᱟ ᱡᱟᱹᱲᱤ ᱠᱚ ᱦᱩᱭ ᱞᱮᱱᱟ ᱥᱮ ᱟᱯᱮ ᱥᱮᱫ ᱚᱱᱛᱮ
ᱦᱚᱞᱟ ᱦᱩᱭ ᱞᱮᱱᱟ ᱛᱷᱚᱲᱟ ᱢᱟᱪᱷᱟ ᱟᱹᱰᱤ ᱟᱸᱴ ᱫᱚ ᱵᱟᱝ ᱱᱟᱟᱜ ᱟᱨ ᱨᱤᱢᱤᱞ ᱠᱚᱫᱚ ᱯᱩᱨᱟᱹ ᱨᱤᱢᱤᱞ ᱛᱟᱦᱮᱸ ᱠᱟᱱ ᱜᱮᱭᱟ ᱢᱮᱱᱠᱷᱟᱱ ᱩᱱᱟᱹᱜ ᱫᱚ ᱱᱟᱦᱟᱜ ᱵᱟᱝ ᱡᱟᱹᱲᱤ ᱞᱮᱫᱟ ᱦᱟᱞᱠᱟ ᱯᱩᱞᱠᱟ ᱜᱮ ᱟᱪᱪᱷᱟ ᱜᱚᱝᱠᱮ
ᱞᱟᱹᱭ ᱵᱮᱱ
ᱜᱮᱭᱟ ᱥᱮ ᱦᱮᱞᱳ
ᱦᱮᱸ ᱞᱟᱹᱭ‌ ᱵᱤᱱ
ᱢᱮᱱᱟᱹᱧ ᱢᱟᱜ ᱢᱚᱬᱮ ᱠᱚᱯᱮ ᱢᱟᱱᱟᱣᱟ ᱥᱮ ᱵᱟᱯᱮ ᱢᱟᱱᱟᱣᱟ ᱚᱱᱛᱮ
ᱦᱮᱸ ᱟᱞᱮ ᱥᱮᱫ ᱫᱚ ᱢᱟᱜ ᱢᱚᱬᱮ ᱞᱮ ᱵᱟᱦᱟ ᱠᱚ ᱢᱟᱜ ᱢᱚᱬᱮ ᱠᱚ ᱥᱟᱱᱟᱢᱟᱜ ᱜᱮᱞᱮ ᱢᱟᱱᱟᱣ ᱵᱟᱛᱟᱣᱟ
ᱟᱪᱪᱷᱟ ᱵᱟᱦᱟ ᱫᱚ ᱯᱮ ᱪᱮᱫ ᱞᱮᱠᱟ ᱯᱮ ᱢᱟᱱᱟᱣᱟ ᱛᱤᱱᱟᱹᱜ ᱫᱤᱱ ᱜᱟᱱ
ᱮᱸ ᱵᱟᱦᱟ ᱦᱚᱸ ᱦᱮᱱᱟᱜᱼᱟ ᱯᱮ ᱢᱟᱦᱟ ᱫᱷᱚᱨᱮ ᱵᱟᱦᱟ ᱦᱚᱞᱮ ᱢᱟᱱᱟᱣ ᱜᱮᱭᱟ ᱩᱢ ᱢᱟᱦᱟ ᱥᱟᱹᱨᱫᱤ ᱫᱤ ᱢᱟᱦᱟ ᱟᱨ ᱵᱟᱥᱠᱮ ᱢᱟᱦᱟ
ᱟᱪᱪᱷᱟ ᱟᱪᱪᱷᱟ ᱟᱨ ᱟᱞᱮ ᱥᱮᱫ ᱦᱚᱸ ᱚᱱᱟ‌ ᱞᱮᱠᱟᱜᱮ ᱱᱟᱜ ᱯᱮ ᱢᱟᱦᱟ ᱜᱮ ᱱᱟᱦᱟᱜ
ᱴᱷᱤᱠ
ᱟᱨ ᱱᱚᱣᱟ ᱥᱚᱦᱨᱟᱭ ᱠᱚᱫᱚ ᱛᱤᱱᱟᱹᱜ ᱢᱟᱦᱟ ᱯᱮ ᱥᱚᱦᱨᱟᱭᱚᱜ ᱟ ᱟᱯᱮ ᱫᱚ
ᱢᱟ ᱟᱞᱮᱥᱮᱫ ᱫᱚ ᱥᱚᱦᱨᱟᱭ ᱠᱚᱫᱚ ᱠᱟᱹᱴᱤᱡ ᱢᱟᱱᱟᱣ ᱨᱮᱦᱚᱸ ᱞᱮ ᱩᱱᱟᱹᱜ ᱢᱟᱱᱮ ᱡᱟᱠᱚᱲ ᱧᱚᱜ ᱫᱚ ᱥᱚᱦᱨᱟᱭ ᱠᱚᱫᱚ ᱵᱟᱞᱮ ᱢᱟᱱᱟᱣᱟ ᱡᱚᱫᱤ ᱦᱟᱹᱛᱤ ᱞᱮᱠᱟᱱ ᱯᱚᱨᱚᱵᱽ ᱠᱟᱱ ᱨᱮᱭᱟᱜ ᱨᱮᱦᱚᱸ ᱴᱷᱤᱠ ᱜᱮᱭᱟ ᱦᱮᱸ ᱮᱴᱟᱜ ᱮᱴᱟᱜ ᱯᱚᱨᱚᱵᱽ ᱮᱴᱟᱜ ᱮᱴᱟᱜ ᱯᱚᱨᱚᱵᱽ ᱯᱩᱱᱟᱹᱭ ᱠᱚ ᱪᱮᱫᱠᱟ ᱢᱟᱱᱮ ᱡᱟᱠᱚᱰ ᱧᱚᱜ ᱞᱮ ᱢᱟᱱᱟᱣ ᱵᱟᱛᱟᱣᱟ ᱥᱚᱦᱨᱟᱭ ᱦᱚᱸ ᱞᱮ ᱢᱟᱱᱟᱣ ᱜᱮᱭᱟ ᱠᱷᱟᱨᱟᱯ ᱫᱚ ᱵᱟᱝ ᱵᱷᱟᱜᱮ ᱜᱮᱭᱟ ᱢᱚᱴᱟ ᱢᱩᱴᱤ ᱚᱱᱟ ᱦᱚᱸ
ᱦᱮᱸ ᱦᱮᱸ ᱮᱸᱻ ᱟᱫᱚ ᱚᱱᱟ ᱠᱚ ᱢᱟᱱᱮ ᱴᱚᱴᱷᱟ ᱦᱤᱥᱟᱹᱵ ᱛᱮ ᱱᱷᱟᱜ ᱚᱱᱟ ᱠᱚᱨᱮᱱᱟᱜ ᱚᱨᱥᱚᱝ ᱢᱟ ᱛᱟᱦᱮᱱ ᱜᱮᱭᱟ
ᱦᱩᱸᱻᱻᱻ ᱟᱫᱚ ᱱᱚᱣᱟ ᱠᱚᱛᱚ ᱡᱤᱵᱽ ᱡᱤᱭᱟᱹᱞᱤ ᱠᱚᱣᱟᱜ ᱯᱚᱫᱽ ᱠᱟᱱᱟ ᱛᱚ
ᱦᱮᱸ ᱦᱟᱸ
ᱢᱟᱹᱱᱢᱤ ᱵᱚᱱ ᱚᱨᱟᱥᱚᱨᱟ ᱨᱮᱦᱚᱸ ᱢᱮᱱᱠᱷᱟᱱ ᱟᱵᱚᱨᱮᱱ ᱡᱟᱦᱟᱸ ᱠᱚᱵᱚᱱ ᱟᱵᱟᱥᱩᱞ ᱠᱟᱜ ᱠᱚᱣᱟ ᱩᱱᱠᱩᱣᱟᱜ ᱜᱮ ᱱᱚᱣᱟ ᱫᱚ ᱯᱚᱨᱚᱵᱽ ᱠᱟᱱᱟ
ᱟᱪᱪᱷᱟ ᱟᱪᱪᱷᱟ ᱟᱪᱪᱷᱟ ᱱᱷᱟᱜ ᱜᱚᱢᱠᱮ ᱛᱷᱚᱲᱟ ᱜᱟᱱ ᱱᱚᱣᱟ ᱜᱚᱴ ᱵᱚᱸᱜᱟ ᱵᱟᱠᱷᱨᱟ ᱛᱮ ᱛᱷᱚᱲᱟ ᱜᱟᱱ ᱵᱮᱱ ᱞᱟᱹᱭᱟ
ᱟᱞᱮ ᱥᱮᱫ ᱫᱚ ᱱᱚᱣᱟ ᱵᱚᱸᱜᱟ ᱵᱩᱨᱩ ᱫᱚ ᱵᱟᱝ ᱦᱩᱭᱩᱜ-ᱟ ᱴᱷᱤᱠ ᱜᱮᱭᱟ ᱚᱠᱟ ᱵᱟᱹᱞᱤᱧ ᱵᱟᱲᱟᱭᱟ ᱚᱱᱟ ᱫᱚ ᱵᱟᱹᱞᱤᱧ ᱞᱟᱹᱭ ᱫᱟᱲᱮᱭᱟᱜ ᱠᱟᱱᱟ
ᱦᱮᱸ ᱦᱮᱸ ᱴᱷᱤᱠ ᱴᱷᱤᱠ ᱚᱱᱟ ᱵᱮᱥ ᱠᱟᱛᱷᱟ ᱠᱟᱱ ᱜᱮᱭᱟ ᱚᱱᱟ ᱠᱚ ᱢᱮᱱᱟ
ᱚᱱᱟ ᱮᱴᱟᱜ ᱮᱴᱟᱜ ᱨᱮᱞᱤᱧ ᱞᱟᱹᱭ ᱟᱹᱵᱤᱱᱟ ᱱᱚᱣᱟ ᱡᱟ ᱟᱞᱮ ᱥᱮᱫ ᱫᱚ ᱱᱚᱣᱟ ᱵᱚᱸᱜᱟ ᱵᱩᱨᱩ ᱫᱚ ᱵᱟᱝ ᱦᱩᱭ ᱵᱟᱲᱟᱜᱼᱟ
ᱦᱟᱸ ᱟᱪᱪᱷᱟ
ᱟᱨ ᱛᱚᱵᱮᱻᱻ ᱚᱱᱠᱟ ᱫᱚ ᱥᱚᱵᱽᱡᱤ ᱠᱚᱫᱚ ᱯᱮ ᱪᱟᱥ ᱵᱟᱲᱟᱭ ᱜᱮᱭᱟ ᱛᱚᱵᱮ
ᱦᱩᱸ ᱦᱩᱸᱥᱚᱵᱽᱡᱤ ᱠᱚᱫᱚ ᱟᱫᱚ ᱚᱱᱠᱟ ᱦᱩᱭᱩᱜ ᱜᱮᱭᱟ ᱥᱚᱥᱟ ᱠᱚ ᱦᱩᱭᱩᱜ ᱜᱮᱭᱟ ᱵᱟᱫᱟᱢ ᱠᱚ ᱦᱩᱭᱩᱜ ᱜᱮᱭᱟ
ᱟᱪᱪᱷᱟ
ᱟᱫᱚ ᱟᱞᱮ ᱫᱚ ᱠᱟᱹᱴᱤᱡ ᱢᱟᱹᱴᱭᱟᱹᱲ ᱫᱤᱥᱚᱢ ᱦᱚᱲ ᱠᱟᱱᱟ ᱞᱮ ᱛᱚ
ᱦᱮᱸ ᱦᱮᱸ
ᱟᱫᱚ ᱚᱱᱟ ᱦᱳᱲᱳ ᱜᱮ ᱟᱞᱮ ᱥᱮᱫ ᱫᱚ ᱰᱷᱮᱨ ᱠᱟᱨᱛᱮ ᱪᱟᱥ ᱟᱵᱟᱫᱽ ᱦᱩᱭᱩᱜ ᱠᱟᱱᱟ ᱟᱨᱠᱤ
ᱟᱪᱷᱟ ᱟᱪᱷᱟ ᱪᱮᱫ ᱪᱮᱫ ᱠᱚ ᱦᱳᱲᱳ ᱯᱮ ᱪᱟᱥ ᱠᱮᱭᱟ ᱟᱯᱮ ᱥᱮᱫ ᱫᱚ ᱟᱞᱮ ᱥᱮᱫ ᱫᱚ ᱥᱚᱨᱱᱟ ᱜᱩᱲᱜᱩᱲᱤ ᱦᱮᱸᱫᱮ ᱵᱷᱟᱹᱫᱟᱹᱭ ᱟᱨ ᱱᱚᱣᱟ ᱱᱷᱟᱜ ᱞᱟᱞ ᱥᱮᱛᱟᱼᱼ ᱠᱚ ᱢᱮᱛᱟᱜ ᱠᱟᱱᱟ ᱱᱷᱟᱜ ᱱᱮᱜ-ᱮ ᱱᱤᱭᱟᱹ ᱠᱚᱜᱮ ᱞᱮ ᱪᱟᱥ ᱵᱟᱲᱟᱭᱟ ᱟᱫᱚ
ᱟᱨ ᱟᱞᱮ ᱥᱮᱫ ᱟᱞᱮᱥᱮᱫ ᱫᱚ ᱯᱩᱰ ᱦᱳᱲᱳ ᱞᱮ ᱪᱟᱥᱟ ᱴᱷᱤᱠ ᱜᱮᱭᱟ
ᱯᱩᱸᱰ ᱦᱳᱲᱳ
ᱦᱮᱸ ᱡᱟᱦᱟᱸ ᱡᱮ ᱡᱟᱦᱟᱸ ᱢᱟᱱᱮ ᱯᱷᱟᱨᱢ ᱵᱤ‌ ᱵᱟ ᱯᱷᱟᱨᱢ ᱨᱮᱱᱟᱜ ᱦᱳᱲᱳ ᱠᱟᱱᱟ ᱟᱨᱠᱤ
ᱟᱪᱪᱷᱟ ᱟᱪᱪᱷᱟ
ᱦᱩᱢ
ᱟᱫᱚ ᱚᱱᱟ ᱨᱮᱱᱟᱜ ᱱᱷᱟᱜ ᱱᱚᱣᱟ ᱜᱚᱱᱚᱝ ᱠᱚ ᱢᱟᱱᱮ ᱵᱷᱟᱹᱜᱤ ᱥᱟᱺᱦᱤᱡ ᱜᱮ ᱛᱟᱦᱮᱱᱟ ᱥᱮ
ᱦᱩᱸᱢ ᱵᱟᱝ ᱚᱱᱟ ᱠᱚᱨᱮᱱᱟᱜ ᱜᱚᱱᱚᱝ ᱠᱚᱫᱚ ᱵᱮᱥ ᱵᱟᱲᱟ ᱜᱮᱭᱟ ᱢᱚᱴᱟᱢᱩᱴᱤ
ᱟᱫᱚ ᱦᱟᱥᱟ ᱞᱮᱠᱟ ᱛᱮ ᱦᱳᱲᱳ ᱠᱚᱫᱚ ᱦᱩᱭᱩᱜ ᱟᱛᱚ ᱦᱟᱱᱟ ᱱᱟᱣᱟ ᱦᱳᱲᱳ ᱫᱚ ᱵᱟᱝ ᱵᱟᱝ ᱦᱩᱭᱩᱜ-ᱟ ᱟᱞᱮᱥᱮᱫ ᱫᱚ
ᱟᱪᱪᱷᱟ ᱟᱞᱮ ᱥᱮᱫ ᱢᱟ ᱱᱚᱦ ᱱᱚᱜᱼᱚᱭ ᱱᱚᱣᱟ ᱛᱮᱫ ᱵᱚᱨᱥᱟ ᱥᱤᱡᱮᱱ ᱨᱮᱜᱮ ᱱᱷᱟᱜ ᱦᱳᱲᱳ ᱪᱟᱥ ᱢᱟ ᱦᱩᱭᱩᱜᱼᱟ ᱟᱨ ᱠᱷᱚᱨᱟ ᱥᱤᱡᱮᱱ ᱨᱮᱢᱟ ᱦᱳᱲᱳ ᱪᱟᱥ ᱱᱚᱣᱟ ᱵᱟᱝ ᱦᱩᱭᱩᱜᱼᱟ ᱟᱨ ᱵᱚᱨᱥᱟ ᱥᱤᱡᱮᱱ ᱨᱮᱫᱚ ᱮᱱᱮ ᱤᱱᱟᱹ ᱠᱚᱜᱮ ᱞᱮ ᱪᱟᱥᱟ ᱥᱟᱶᱛᱮ ᱱᱚᱣᱟ ᱵᱮᱸᱜᱟᱲ ᱠᱚᱦᱚᱸ ᱟᱫᱚᱢ ᱦᱚᱲ ᱫᱚᱠᱚ ᱪᱟᱥ ᱜᱮᱭᱟ
ᱦᱚᱸᱻ
ᱵᱮᱸᱜᱟᱲ ᱦᱩᱭ ᱮᱱᱟ ᱡᱷᱤᱸᱜᱟᱹ ᱦᱩᱭ ᱮᱱᱟ ᱠᱟᱨᱞᱟ ᱦᱩᱭ ᱮᱱᱟ ᱵᱷᱤᱱᱰᱤ ᱦᱩᱭ ᱮᱱᱟ ᱱᱚᱣᱟ ᱠᱚᱞᱮ ᱪᱟᱥ ᱜᱮᱭᱟ
ᱟᱪᱪᱷᱟ ᱛᱟᱦᱚᱞᱮ ᱟᱯᱮᱭᱟᱜ ᱦᱟᱥᱟ ᱫᱚ ᱛᱟᱦᱚᱞᱮ ᱟᱞᱮ ᱠᱷᱚᱱᱟᱜ ᱫᱚ ᱡᱩᱫᱟᱹ ᱧᱚᱜ ᱜᱮ ᱛᱟᱯᱮᱭᱟ ᱟᱨᱠᱤ ᱚᱱᱟᱛᱮ ᱟᱯᱮᱭᱟᱜ ᱚᱱᱟ ᱥᱚᱵᱽᱡᱤ ᱠᱚᱫᱚ ᱚᱱᱠᱟᱱᱟᱜ ᱥᱚᱵᱽᱡᱤ ᱠᱚᱫᱚ ᱦᱩᱭᱩᱜ ᱠᱟᱱᱟ ᱟᱯᱮ ᱟᱯᱮ ᱥᱮᱫ ᱫᱚ
ᱦᱮᱸ ᱱᱚᱛᱮ ᱫᱚ ᱦᱩᱭᱩᱜ ᱜᱮᱭᱟ ᱢᱟᱱᱮ ᱡᱟᱦᱟᱸᱴᱟᱜ ᱜᱮᱢ ᱪᱟᱥ ᱜᱮᱭᱟ ᱵᱚᱞᱮ ᱴᱷᱤᱠ ᱜᱮ ᱦᱩᱭᱩᱜ-ᱟ ᱱᱷᱟᱜ ᱱᱚᱣᱟ ᱟᱞᱮ ᱢᱟ ᱱᱚᱜ-ᱚᱭ ᱱᱚᱣᱟ ᱨᱟᱵᱟᱝ ᱫᱤᱱ ᱢᱟ ᱱᱷᱟᱜ ᱱᱚᱣᱟ ᱟᱸᱜᱷᱟᱲ ᱨᱮᱫᱚ ᱱᱷᱟᱜ ᱱᱚᱣᱟ ᱛᱩᱲᱤ ᱠᱚᱞᱮ ᱮᱨᱟ ᱛᱩᱲᱤ ᱜᱩᱦᱩᱢ ᱦᱩᱭ ᱮᱱᱟ ᱵᱩᱴ ᱦᱩᱭ ᱮᱱᱟ ᱠᱤᱥᱟᱹᱨᱤ ᱢᱤᱥᱨᱤ ᱢᱟᱴᱼᱼ ᱢᱚᱴᱚᱨ ᱟᱨ ᱱᱚᱣᱟ ᱴᱤᱥᱤ ᱮᱢᱟᱱ ᱠᱚ ᱥᱮ ᱟᱨ ᱱᱚᱣᱟ ᱜᱩᱦᱩᱢ ᱠᱚᱜᱮ ᱵᱟᱹᱲᱛᱤ ᱠᱟᱭ ᱛᱮᱫᱚ ᱜᱩᱦᱩᱢ ᱟᱨ ᱛᱩᱲᱤ ᱾
ᱚᱱᱟ ᱦᱟᱥᱟ ᱫᱚ ᱛᱟᱦᱚᱞᱮ ᱵᱷᱟᱜᱮ ᱜᱮᱭᱟ ᱟᱨᱠᱤ ᱡᱟᱦᱟ ᱫᱚᱠᱚ ᱞᱟᱹᱭ ᱟᱠᱚ ᱾ ᱫᱩᱸᱣᱟᱥ ᱦᱟᱥᱟ ᱟᱨᱠᱤ ᱫᱩᱣᱸᱟ ᱥᱟᱞᱟ ᱦᱟᱥᱟ ᱚᱱᱟ ᱾ ᱛᱮᱜᱮ ᱚᱱᱠᱟᱱᱟᱜ ᱠᱚᱫᱚ ᱵᱷᱟᱜᱮ ᱦᱩᱭᱩᱜᱼᱟ ᱚᱱᱟ ᱠᱚᱫᱚ ᱵᱟᱞᱤᱧ ᱢᱮᱥᱟ ᱾ ᱮᱴᱭᱟᱹ ᱢᱟᱹᱴᱭᱟᱹᱲ ᱦᱟᱥᱟ ᱿
ᱦᱮᱸ ᱦᱮᱸ ᱾
ᱵᱟᱵᱟᱨᱤ ᱡᱩᱫᱤ ᱛᱟᱦᱮᱱᱟ ᱚᱱᱟ ᱦᱟᱥᱟ ᱛᱟᱦᱚᱞᱮ ᱠᱷᱟᱱ ᱫᱚ ᱾ ᱤᱱᱠᱟᱹᱱᱟᱜ ᱚᱱᱟ ᱡᱟᱦᱟ ᱠᱚᱵᱤᱱ ᱞᱟᱹᱭᱮᱫᱟ ᱟᱨᱠᱤ ᱥᱚᱵᱡᱤ ᱠᱚ ᱚᱱᱟ ᱠᱚ ᱜᱤ ᱾ ᱛᱩᱜ ᱦᱩᱭᱩᱜᱼᱟ ᱾
ᱦᱮ ᱱᱚᱛᱮ ᱟᱞᱮᱥᱮᱫ ᱫᱚ ᱚᱱᱟ ᱠᱚᱯᱤ ᱠᱚᱦᱚ ᱢᱚᱡᱽ ᱜᱮ ᱦᱩᱭᱩᱜᱼ ᱜᱮᱭᱟ ᱾
ᱦᱩᱢ ᱵᱷᱟᱜᱮ ᱡᱟᱭᱜᱟ ᱛᱚ ᱛᱟᱦᱚᱞᱮ ᱾
ᱵᱟᱠᱚ ᱢᱮᱱ ᱠᱟᱫᱟ ᱦᱟᱥᱟ ᱨᱮᱜᱮ ᱥᱚᱱᱟ, ᱟᱫᱚ ᱚᱱᱮ ᱠᱚ ᱢᱮᱱᱟ ᱪᱟᱥᱵᱟᱥ ᱞᱮᱱᱠᱷᱟᱱ ᱫᱚ ᱥᱚᱱᱟ ᱦᱩᱭᱩᱜ ᱜᱮᱭᱟ᱾
ᱱᱚᱣᱟ ᱫᱚ ᱵᱟᱝᱠᱷᱟᱱ ᱫᱚ ᱦᱟᱥᱟ ᱫᱚ ᱦᱟᱥᱟ ᱠᱟᱱ ᱜᱮᱭᱟ ᱢᱮᱱᱠᱷᱟᱱ ᱟᱢ ᱪᱮᱫᱠᱟᱢ ᱡᱚ ᱵᱤᱞᱤ ᱦᱚᱪᱚᱭᱟ᱾ ᱚᱱᱠᱟ ᱜᱮ ᱠᱤᱱᱛᱩ ᱚᱱᱟ ᱦᱟᱥᱟ ᱪᱮᱛᱟᱱ ᱨᱮ ᱥᱚᱱᱟ ᱫᱚ ᱯᱷᱚᱞᱟᱜᱼᱟ ᱾
ᱦᱟᱸ ᱟᱫᱚ ᱱᱚᱜᱼᱚᱭ ᱱᱮᱛᱟᱨ ᱢᱟ ᱟᱞᱮ ᱥᱮᱫ ᱫᱚ ᱱᱚᱜᱼᱚ ᱱᱚᱝᱠᱟ ᱟᱨᱦᱚᱸ ᱟᱹᱰᱤ ᱡᱟᱹᱥᱛᱤ ᱥᱟᱹᱨᱩᱞᱮ ᱪᱟᱥᱟ᱾
ᱥᱟᱨᱩ ᱾
ᱦᱮ ᱥᱟᱹᱨᱩ ᱾
ᱟᱪᱪᱷᱟ ᱾
ᱦᱮ ᱱᱚᱣᱟ ᱟᱞᱮ ᱠᱷᱚᱭ ᱛᱷᱚᱲᱟ ᱜᱟᱱ ᱦᱟ ᱮᱠ ᱠᱤᱞᱳᱢᱤᱴᱟᱨ ᱜᱟᱱ ᱪᱟᱞᱟᱜ ᱦᱩᱭᱩᱜᱼᱟ ᱱᱟᱦᱟᱜ ᱚᱱᱟ ᱟᱛᱳ ᱠᱚ ᱢᱮᱛᱟᱜ ᱠᱟᱱᱟ ᱟᱫᱚ ᱚᱱᱰᱮ ᱾ ᱚᱱᱛᱮ ᱫᱚ ᱮᱠᱫᱚᱢ ᱵᱟᱹᱭᱦᱟᱹᱲ ᱚᱱᱟ ᱵᱟᱨᱟᱵᱟᱹᱨᱤ ᱠᱷᱮᱛ ᱫᱚ ᱱᱟᱦᱟᱜ ᱚᱱᱟ ᱥᱟᱹᱨᱩ ᱪᱟᱥ ᱜᱮ ᱱᱟᱦᱟᱜ ᱾
ᱟᱪᱪᱷᱟ ᱟᱪᱪᱷᱟ ᱟᱪᱪᱷᱟ ᱟᱪᱪᱷᱟ ᱾
ᱥᱟᱹᱨᱩ ᱢᱟᱱᱮ ᱱᱤᱱᱟᱹᱜ ᱢᱮᱱ ᱪᱟᱥ ᱦᱩᱭᱩᱜ ᱠᱟᱱᱟ ᱮᱠᱫᱚᱢ ᱨᱚᱦᱚᱭ ᱠᱮᱫᱟ ᱠᱚ ᱱᱟᱦᱟᱜ ᱚᱱᱮ ᱞᱟᱦᱟ ᱢᱟᱪᱟᱨᱮ ᱮᱠᱫᱚᱢ ᱾ ᱯᱷᱮᱵᱽᱨᱩᱣᱟᱨᱤ ᱢᱟᱨᱪ ᱨᱮ ᱨᱚᱦᱚᱭ ᱦᱩᱭ ᱠᱟᱱᱟ ᱾
ᱴᱷᱤᱠ
ᱟ ᱟᱯᱨᱮᱞ ᱢᱟᱹᱭᱱᱟ ᱠᱚᱨᱮ ᱟᱫᱚ ᱱᱤᱛᱚᱜ ᱫᱚ ᱱᱟᱦᱟᱜ ᱱᱚᱛᱮ ᱯᱨᱮᱡ ᱦᱩᱭᱩᱜ ᱠᱟᱱᱟ ᱾ ᱟ ᱚᱱᱟᱫᱚ ᱵᱤᱞᱤᱭᱟᱠᱚ ᱱᱤᱛᱚᱜ ᱾ ᱢᱤᱫ ᱫᱷᱚᱢ ᱠᱚ ᱵᱤᱞᱤᱭᱟ ᱟᱨ ᱦᱟᱱᱟ ᱵᱚᱨᱥᱟ ᱨᱮᱱᱟᱜ ᱦᱩᱲᱩ ᱨᱚᱦᱚᱭ ᱛᱟᱭᱚᱢ ᱱᱟᱦᱟᱜ ᱾ ᱚᱱᱟ ᱫᱚ ᱦᱮᱲᱦᱮᱫ ᱚᱠᱛᱚ ᱾ ᱟᱫᱚ ᱩᱱ ᱡᱚᱠᱷᱚᱭ ᱟᱨ ᱢᱤᱫ ᱫᱚᱢ ᱦᱟᱥᱟ ᱠᱚ ᱯᱮᱨᱮᱜᱼᱟ ᱟᱫᱚ ᱱᱟᱦᱟᱜ ᱾ ᱮᱠᱫᱚᱢ ᱚᱱᱟ ᱫᱚ ᱟᱫᱚ ᱛᱟᱭᱚᱢ ᱛᱮᱫᱚ ᱵᱤᱞᱤᱜᱼᱟ, ᱟᱫᱚ ᱚᱱᱟ ᱨᱮᱱᱟᱜ ᱫᱚ ᱱᱟᱦᱟᱜ ᱫᱟᱢ ᱠᱚᱫᱚ ᱱᱟᱦᱟᱜ ᱾ ᱟᱹᱰᱤ ᱟᱸᱴ ᱵᱟᱹᱲᱛᱤ ᱜᱮᱭᱟ ᱢᱟᱱᱮ ᱚᱱᱟ ᱫᱚ ᱦᱟᱱᱛᱮ ᱢᱟᱱᱮ ᱵᱷᱟᱨᱚᱛ ᱠᱷᱚᱱ ᱦᱚ ᱮᱴᱟᱜ ᱥᱮᱫ ᱪᱟᱞᱟᱜ ᱠᱟᱱᱟ ᱛᱚ ᱾
ᱟᱪᱪᱷᱟ ᱟᱪᱪᱷᱟ ᱮᱴᱟᱜ ᱫᱤᱥᱚᱢ ᱠᱚ ᱤᱭᱟᱹᱭ ᱫᱟ ᱾ ᱦᱳ ᱦᱳᱭ ᱦᱳᱭ ᱢᱟᱱᱮ ᱤᱥᱯᱳᱴ ᱫᱟᱠᱚ ᱟᱨᱠᱤ ᱩᱸ ᱾ ᱴᱷᱤᱠ
ᱟᱫᱚ ᱚᱱᱟ ᱤᱭᱟᱹᱛᱮ ᱱᱟᱦᱟᱜ ᱚᱱᱟ ᱨᱮᱱᱟᱜ ᱫᱟᱢ ᱠᱚᱫᱚ ᱱᱟᱦᱟᱜ ᱵᱷᱟᱜᱤ ᱜᱮ ᱧᱟᱢᱚᱜ ᱠᱟᱱᱟ ᱱᱚᱛᱮ ᱾ ᱢᱤᱫ ᱵᱤᱜᱷᱟᱹ ᱨᱮ ᱚᱠᱚᱭ ᱢᱟ ᱮᱠ ᱞᱟᱠᱷ ᱮᱠ ᱞᱟᱠᱷ ᱾ ᱵᱤᱥ ᱦᱟᱡᱟᱨ ᱱᱚᱝᱠᱟ ᱠᱚ ᱟᱹᱠᱷᱨᱤᱧᱮᱫ ᱠᱟᱱᱟ ᱞᱟᱞᱟ ᱦᱚᱸ ᱵᱟᱝ ᱦᱩᱭᱩᱜᱼᱟ ᱾
ᱛᱟᱦᱚᱞᱮ ᱛᱚ ᱟᱹᱰᱤ ᱱᱟᱯᱟᱭ ᱾
ᱠᱷᱮᱛ ᱨᱮᱜᱮ ᱠᱚ ᱟᱹᱷᱨᱤᱧᱟ ᱟᱨ ᱚᱱᱰᱮ ᱠᱷᱮᱛ ᱠᱷᱚᱡ ᱜᱮᱠᱩ᱾ ᱩᱱᱠᱩ ᱜᱮᱠᱚ ᱠᱤᱨᱤᱧ ᱠᱮᱫᱟ ᱩᱱᱠᱩ ᱜᱮᱠᱚ ᱞᱟ ᱤᱫᱤᱭᱟ ᱾
ᱛᱟᱦᱞᱮ ᱱᱟᱯᱟᱭ ᱛᱚ ᱢᱤᱫᱴᱮᱱ ᱵᱷᱟᱜᱤ ᱡᱤᱱᱤᱥ ᱦᱩᱭᱩᱜ ᱠᱟᱱᱟ ᱥᱟᱹᱨᱩ ᱢᱟᱱᱮ ᱾
ᱟᱯᱮ ᱫᱚ ᱵᱟᱯᱮ ᱪᱟᱥᱟ ᱥᱟᱨᱩ ᱠᱚᱫᱚ?
ᱟᱞᱮ ᱫᱚ ᱥᱟᱹᱨᱩ ᱠᱚᱫᱚ ᱵᱟᱝ ᱦᱩᱭᱩᱜᱼᱟ ᱱᱚᱣᱟ ᱢᱟᱹᱴᱭᱟᱹ ᱨᱮᱫᱚ᱾ ᱥᱟᱹᱨᱩ ᱢᱟᱹᱨᱩ ᱥᱟᱹᱨᱩ ᱠᱚᱫᱚ ᱵᱟᱝ ᱦᱩᱭᱩᱜᱼᱟ ᱾
ᱟᱪᱪᱷᱟ, ᱡᱟᱹᱥᱛᱤ ᱠᱟᱛᱮᱫ ᱪᱮᱫ ᱦᱩᱭ ᱠᱚᱜᱼᱟ ᱦᱩᱲᱩ ᱪᱷᱟᱰᱟ ᱠᱟᱛᱮᱫ?
ᱟᱞᱮ ᱫᱚ ᱦᱩᱲᱩ ᱠᱚ ᱚᱱᱟ ᱵᱟᱫᱟᱢ ᱠᱚ ᱦᱩᱭᱩᱜ ᱜᱮᱭᱟ ᱟᱨ ᱛᱤᱞᱢᱤᱧ ᱠᱚ ᱛᱤᱞ ᱠᱚ ᱾
ᱤᱝᱠᱟᱹ ᱦᱩᱭᱩᱜᱼᱟ ᱵᱟᱝ
ᱦᱩᱸᱻ ᱟᱫᱚ ᱜᱚᱝ ᱦᱩᱸ
ᱦᱮᱸ ᱢᱟ ᱨᱚᱲ ᱵᱮᱱ
ᱟᱫᱚ ᱞᱟᱹᱭ ᱵᱚᱞᱛᱮ ᱱᱚᱣᱟ ᱢᱟ ᱡᱩᱱ ᱪᱟᱸᱫᱳ ᱠᱟᱱᱟ ᱟᱫᱚ ᱟᱯᱮ ᱥᱮᱫ ᱫᱚ ᱱᱚᱜᱼᱚᱭ ᱡᱮ ᱫᱤᱱ ᱥᱮᱴᱮᱨᱚᱜ ᱠᱟᱱᱟ ᱛᱤᱨᱤᱥᱮ ᱡᱩᱱ ᱦᱩᱞ ᱢᱟᱦᱟ ᱱᱚᱣᱟ ᱠᱚᱫᱚ ᱦᱩᱭᱩᱜ ᱜᱮᱭᱟ ᱥᱮ ᱵᱟᱝᱟ
ᱦᱩᱞ ᱢᱟᱦᱟ ᱠᱚᱫᱚ ᱱᱟᱦᱟᱜ ᱱᱚᱛᱮ ᱦᱩᱭᱩᱜ ᱜᱮᱭᱟ ᱟᱨ ᱱᱚᱜᱼᱚ ᱱᱚᱝᱠᱟ ᱠᱟᱞ ᱢᱟᱻ ᱟᱹ ᱟᱰᱤᱜᱟᱱ ᱡᱟᱭᱜᱟ ᱨᱮᱜᱮ ᱱᱚᱝᱠᱟ ᱥᱤᱫᱩ ᱠᱟᱹᱱᱦᱩᱚᱣᱼᱟᱜ ᱪᱤᱛᱟᱹᱨ ᱦᱚ ᱵᱮᱱᱟᱣ ᱠᱟᱱᱟ ᱢᱩᱨᱛᱤ ᱾ ᱟᱫᱚ ᱱᱟᱦᱟᱜ ᱚᱸᱰᱮ ᱜᱮ ᱱᱟᱦᱟᱜ ᱚᱱᱟ ᱦᱩᱞ ᱢᱟᱦᱟ ᱦᱤᱞᱳᱜ ᱫᱚ ᱱᱟᱦᱟᱜ ᱪᱟᱞᱟᱣ ᱠᱟᱛᱮ ᱡᱚᱛᱚ ᱦᱚᱲ ᱤᱱᱟᱹ ᱟᱰᱮᱯᱟᱥᱮ ᱨᱮᱱ ᱫᱚ ᱡᱟᱨᱣᱟ ᱠᱟᱛᱮᱫ ᱩᱱᱠᱤᱱ ᱫᱷᱩᱯ ᱫᱷᱩᱲᱟᱹᱛ ᱵᱟᱦᱟ ᱢᱟᱞᱟ ᱟᱨᱟᱣ ᱛᱮ ᱫᱚ ᱱᱟᱦᱟᱜ ᱚᱸᱰᱮ ᱠᱷᱚᱡ ᱜᱮ ᱱᱟᱦᱟᱜ ᱟᱞᱮ ᱫᱚ ᱟᱨ ᱦᱩᱞ ᱢᱟᱦᱟ ᱫᱚ ᱚᱱᱠᱟ ᱠᱟᱛᱮᱜ ᱞᱮ ᱢᱟᱱᱟᱣᱟ
ᱦᱩᱸ ᱟᱞᱮ ᱥᱮᱫ ᱦᱚᱸ ᱚᱱᱠᱟ ᱜᱮ
ᱦᱟᱛ ᱦᱮᱸ ᱢᱚᱴᱟ ᱢᱩᱴᱤ ᱟᱵᱚ ᱡᱚᱛᱚ ᱦᱚᱲ ᱜᱮ ᱢᱟᱱᱟᱣ ᱡᱟᱹᱨᱩᱲ ᱠᱟᱱ ᱛᱟᱵᱚᱱᱟ ᱦᱩᱞ ᱢᱟᱦᱟ ᱫᱚ ᱮᱱᱛᱮᱫ ᱚᱱᱮ ᱠᱚ ᱢᱮᱱᱟ ᱟᱵᱚᱣᱟᱜ ᱟᱹᱰᱤ ᱢᱟᱨᱟᱝ ᱤᱛᱤᱦᱟᱥᱤᱠ ᱫᱤᱱ ᱠᱟᱱᱟ ᱩᱱ ᱦᱤᱞᱳᱜ ᱫᱚ
ᱴᱷᱤᱠ ᱟᱫᱚ ᱱᱚᱝᱠᱟᱱᱟᱜ ᱫᱤᱱᱛᱮ ᱩᱭᱦᱟᱹᱨ ᱛᱮᱜᱮ ᱦᱩᱭᱩᱜ ᱛᱟᱵᱚᱱᱟ ᱟᱵᱚ ᱡᱚᱫᱤ ᱵᱟᱵᱚ ᱩᱭᱦᱟᱹᱨ ᱫᱚᱦᱚᱭᱟ ᱛᱟᱦᱚᱞᱮ ᱟᱵᱚᱨᱮᱱ ᱡᱟᱦᱟᱸᱭ ᱦᱩᱰᱤᱧ ᱦᱩᱰᱤᱧ ᱵᱟᱹᱵᱩ ᱢᱟᱹᱭ ᱛᱟᱠᱚ ᱥᱮ ᱟᱵᱚᱨᱮᱱ ᱵᱚᱸᱜᱟ ᱠᱚᱫᱚ ᱪᱤᱠᱟᱹᱛᱮ ᱛᱟᱦᱚᱞᱮ ᱠᱚ ᱩᱭᱦᱟᱹᱨᱟᱠᱚ ᱥᱮ ᱵᱟᱝ
ᱦᱮᱸᱻ
ᱦᱩᱸ ᱟᱨ ᱟᱯᱮ ᱚᱱᱛᱮ ᱫᱚ ᱛᱟᱦᱚᱞᱮ ᱪᱤᱠᱤ ᱠᱚᱛᱮᱯᱮ ᱚᱞᱚᱜ ᱯᱟᱲᱦᱟᱜ ᱠᱟᱱᱟ ᱥᱮ ᱵᱟᱝᱼᱟ ᱛᱟᱦᱚᱞᱮ
ᱪᱤᱠᱤ ᱠᱚᱛᱮ ᱚᱞᱚᱜ ᱯᱟᱲᱦᱟᱜ ᱫᱚ ᱱᱟᱦᱟᱜ ᱟᱹᱰᱤ ᱠᱚᱢᱜᱮ ᱢᱮᱱᱟᱜ ᱞᱮᱭᱟ ᱢᱮᱱᱠᱷᱟᱱ ᱰᱷᱮᱨ ᱠᱟᱭᱛᱮ ᱮᱱᱨᱮᱦᱚᱸ ᱠᱚ ᱪᱮᱫ ᱫᱚᱞᱮ ᱪᱮᱫ ᱵᱟᱲᱟ ᱠᱮᱜ ᱜᱮᱭᱟ ᱟᱫᱷᱟ ᱥᱩᱫᱷᱟᱹ ᱜᱟᱱ ᱫᱚ
ᱟᱪᱪᱷᱟ
ᱟᱨ ᱱᱚᱜᱼᱚᱭ ᱮᱱᱛᱮᱫ ᱪᱤᱠᱤ ᱠᱚᱛᱮ ᱯᱟᱲᱦᱟᱜ ᱠᱚᱢᱟ ᱤᱧᱢᱟ ᱟᱹᱰᱤ ᱵᱮᱥᱤᱧ ᱵᱩᱡᱷᱟᱹᱣᱼᱟ ᱪᱮᱫᱟᱜ ᱮᱱᱛᱮ ᱱᱚᱜᱼᱚᱭ ᱛᱤᱦᱤᱧ ᱡᱟᱦᱟᱸ ᱜᱟᱞᱢᱟᱨᱟᱣ ᱦᱩᱭᱩᱜ ᱠᱟᱱᱟ ᱱᱚᱣᱟ ᱫᱚ ᱢᱤᱫᱴᱮᱱ ᱪᱤᱠᱤ ᱨᱮᱭᱟᱜ ᱢᱤᱫᱴᱮᱱ ᱟᱡᱚᱢ ᱠᱟᱱ ᱜᱮᱭᱟ
ᱦᱩᱸᱻ ᱴᱷᱤᱠ
ᱚᱜᱻ ᱤᱧ ᱵᱩᱡᱷᱟᱹᱣ ᱫᱟᱲᱮᱭᱟᱜ ᱠᱟᱱᱟ ᱵᱚᱞᱮ ᱪᱤᱠᱤ ᱪᱮᱫ ᱠᱟᱛᱮᱴᱮᱫ ᱦᱚᱸ ᱠᱤᱪᱷᱩ ᱢᱟᱱᱮ ᱢᱤᱫ ᱵᱟᱨ ᱯᱚᱭᱥᱟ ᱟᱨᱡᱟᱣ ᱞᱮᱠᱟᱧ ᱵᱩᱡᱷᱟᱹᱣᱮᱫ ᱠᱟᱱᱟ ᱟᱨ ᱜᱚᱨᱚᱵᱤᱧ ᱵᱩᱡᱷᱟᱹᱣᱫᱟ ᱵᱚᱞᱮ ᱤᱧ ᱤᱧᱟᱹᱜ ᱯᱟᱹᱨᱥᱤ ᱥᱮ ᱤᱧᱟᱹᱜ ᱟᱲᱟᱝ ᱤᱧᱟᱹᱜ ᱪᱤᱠᱤᱛᱮᱧ ᱚᱞ ᱫᱟᱲᱮᱭᱟᱜ ᱠᱟᱱᱟ ᱱᱚᱣᱟ ᱢᱤᱫᱴᱮᱱ ᱜᱚᱨᱚᱵᱽ ᱨᱮᱭᱟᱜ ᱠᱟᱛᱷᱟ
ᱮᱠᱫᱚᱢ ᱥᱟᱹᱨᱤ ᱜᱮᱛᱚ
ᱟᱨ ᱚᱠᱟ ᱞᱮᱠᱟᱢ ᱢᱮᱱᱟ ᱚᱞᱪᱤᱠᱤ ᱛᱮᱫᱚ ᱱᱤᱡᱮᱨᱟᱜ ᱯᱟᱹᱨᱥᱤ ᱨᱮᱭᱟᱜ ᱟᱲᱟᱝ ᱱᱟᱦᱟᱜ ᱥᱮ ᱟᱹᱲᱟᱹ ᱠᱚ ᱥᱟᱵᱟᱫᱽ ᱠᱚ ᱱᱟᱦᱟᱜ ᱚᱱᱠᱟᱜ ᱜᱮ ᱚᱞᱚᱜᱚᱜ ᱠᱟᱱᱟ ᱢᱮᱱᱠᱷᱟᱱ
ᱦᱩᱸᱻ
ᱱᱚᱜᱼ ᱱᱚᱣᱟ ᱢᱤᱫᱴᱮᱱ ᱜᱚᱨᱚᱵᱽ ᱨᱮᱭᱟᱜ ᱡᱤᱱᱤᱥ ᱠᱟᱱᱟ
ᱦᱩᱸ ᱴᱷᱤᱠ
ᱟᱯᱮ ᱥᱮᱫ ᱢᱟᱻᱛᱚ ᱱᱟᱦᱟᱜ ᱱᱚᱣᱟ ᱵᱤᱨᱫᱟᱹᱜᱟᱲ ᱠᱚᱨᱮ ᱱᱟᱦᱟᱜ ᱡᱮᱜᱮᱫ ᱵᱤᱨ ᱵᱤᱨᱫᱟᱹᱜᱟᱲ ᱠᱚᱨᱮ ᱦᱚᱸ ᱢᱮᱱᱟᱜ ᱜᱮᱭᱟ
ᱦᱩᱸᱻ ᱦᱩᱸᱻ ᱟᱞᱮ ᱠᱚᱨᱮᱫᱚ ᱵᱤᱫᱽᱫᱟᱹᱜᱟᱲ ᱡᱮᱜᱮᱛ ᱵᱤᱫᱽᱫᱟᱹᱜᱟᱲ ᱪᱤᱠᱤ ᱠᱚᱫᱚ ᱠᱚ ᱮᱦᱚᱵ ᱟᱠᱟᱫᱟ ᱠᱚ ᱴᱷᱤᱠ ᱜᱮᱭᱟ
ᱟᱫᱚ ᱵᱟᱹᱵᱩ ᱛᱟᱠᱚ ᱢᱟᱹᱭ ᱛᱟᱠᱚ ᱯᱟᱥ ᱛᱮᱠᱚ ᱯᱟᱲᱦᱟᱜ ᱠᱟᱱᱟ ᱠᱮᱣ ᱫᱚ ᱚᱱᱟᱨᱥ ᱛᱮᱠᱚ ᱯᱟᱲᱦᱟᱜ ᱠᱟᱱᱟ ᱠᱚ ᱦᱮᱸ ᱟᱫᱚ ᱮᱠᱷᱚᱱᱳ ᱯᱚᱨᱡᱚᱱᱛᱚ ᱡᱟᱦᱟᱸᱭ ᱢᱟᱪᱮᱫ ᱠᱚ ᱴᱷᱤᱠ ᱢᱚᱛᱚ ᱫᱚ ᱟᱹᱣᱨᱤ ᱠᱚ ᱵᱚᱦᱟᱞᱚᱜ ᱟᱹᱰᱤ ᱚᱠᱛᱚ ᱫᱚ ᱯᱟᱨᱴ ᱴᱟᱭᱤᱢᱟᱨ ᱠᱚᱛᱮ ᱠᱚ ᱚᱞᱚᱜ ᱯᱟᱲᱦᱟᱜ ᱦᱩᱭᱩᱜ ᱠᱟᱱᱟ ᱟᱹᱰᱤ ᱡᱟᱭᱜᱟ ᱨᱮ ᱦᱮᱸ
ᱟᱫᱚ ᱴᱷᱤᱠ ᱜᱮᱭᱟ ᱜᱚᱢᱠᱮ ᱚᱠᱛᱚ ᱠᱚ ᱦᱩᱭ ᱵᱟᱲᱟᱭᱮᱱᱟ ᱟᱫᱚ ᱱᱟᱦᱟᱜ ᱢᱟ ᱱᱟᱦᱟᱜ ᱟᱯᱟᱨ ᱜᱚᱢᱠᱮ ᱠᱚᱞ ᱢᱮ ᱟᱢ ᱦᱚᱸ
ᱴᱷᱤᱠᱜᱮᱭᱟ ᱴᱷᱤᱠᱜᱮᱭᱟ ᱱᱚᱜ ᱚᱭ ᱡᱮ ᱨᱚᱲ ᱨᱚᱯᱚᱲ ᱛᱟᱞᱟᱛᱮ ᱢᱤᱫᱴᱮᱱ ᱟᱹᱰᱤ ᱢᱤᱫᱴᱮᱱ ᱵᱷᱟᱜᱮ ᱡᱤᱱᱤᱥ ᱛᱮᱞᱟᱝ ᱨᱚᱯᱚᱲ ᱮᱱᱟ ᱦᱟᱯᱮᱱ ᱫᱤᱱ ᱨᱮᱱ ᱟᱵᱚ ᱨᱮᱱ ᱯᱚ ᱯᱚᱝᱲᱟ ᱱᱚᱣᱟ ᱠᱚ ᱡᱮᱱᱚ ᱠᱚ ᱟᱸᱡᱚᱢ ᱛᱤᱭᱳᱜᱽ ᱢᱟ ᱥᱮ ᱥᱮᱬᱟᱭ ᱢᱟᱠᱚ ᱱᱤᱭᱟᱹ ᱞᱟᱹᱜᱤᱫ ᱛᱮᱜᱮ ᱛᱚ ᱱᱚᱣᱟ ᱨᱚᱲ ᱨᱚᱯᱚᱲ ᱫᱚ
ᱦᱮᱸ ᱦᱮᱸ
ᱴᱷᱤᱠ ᱜᱮᱭᱟ ᱱᱟᱯᱟᱭ ᱜᱮ ᱛᱟᱦᱮᱱ ᱵᱤᱱ ᱚᱠᱛᱚ ᱵᱤᱱ ᱧᱟᱢ ᱞᱮᱠᱷᱟᱱ ᱥᱤᱸᱜᱟᱹᱲ ᱥᱮᱫ ᱟᱨᱚ ᱢᱤᱫ ᱫᱷᱟᱣ